ᱦᱮᱞᱳ
ᱦᱮᱸ ᱥᱟᱹᱜᱩᱱ ᱥᱮᱛᱟᱜ
ᱦᱮᱸ ᱱᱟᱯᱟᱭ ᱵᱟᱲᱟ ᱜᱮ
ᱪᱮᱠ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ?
ᱪᱮᱠ ᱦᱚᱸ ᱵᱟᱝ ᱜᱮ ᱱᱚᱜᱼᱚᱸᱚᱭ ᱵᱮᱨᱮᱫ ᱠᱟᱛᱮᱫ ᱫᱩᱲᱩᱵ ᱵᱟᱲᱟ ᱦᱩᱭ ᱠᱟᱱᱟ ᱟᱨ ᱮᱯᱨᱮ ᱚᱠᱛᱚ ᱮᱢ ᱦᱩᱭᱩᱜ ᱠᱟᱱᱟ᱾ ᱟᱫᱚ ᱪᱮᱫ ᱦᱚᱸ ᱵᱟᱝ ᱪᱮᱠᱟᱭ ᱠᱟᱱᱟ
ᱟᱹᱞᱤᱧ ᱫᱚ ᱱᱚᱜᱼᱚᱭ ᱵᱟᱹᱫᱽᱫ ᱥᱮᱫᱞᱤᱤᱧ ᱟᱞᱤᱧ ᱫᱚ ᱱᱚᱜ-ᱚᱭ ᱵᱟᱹᱫᱽ ᱥᱮᱫ ᱞᱤᱧ ᱦᱮᱡ ᱟᱠᱟᱱᱟ ᱾ ᱵᱟᱹᱫᱽ ᱛᱮᱦᱮᱧ ᱥᱤᱭᱳᱜ ᱞᱟᱹᱜᱤᱫᱚᱜᱼᱟ ᱛᱚ ᱟᱫᱚ ᱠᱟᱹᱴᱤᱡ ᱦᱚᱨᱚᱜ ᱠᱟᱜ ᱦᱟᱸᱜ ᱴᱨᱟᱠᱴᱟᱨ ᱦᱤᱡᱩᱜ ᱞᱟᱹᱜᱤᱫᱼᱟ ᱥᱮ
ᱚ ᱟᱪᱪᱷᱟ ᱟᱯᱮᱥᱮᱱ ᱫᱚ ᱴᱨᱟᱠ ᱛᱚᱨ ᱠᱚᱛᱮ ᱜᱮᱯᱮ ᱥᱤ ᱛᱟᱦᱮᱱᱟ ᱱᱟᱦᱮᱞ ᱠᱚᱛᱮ ᱫᱚ ᱵᱟᱝ
ᱱᱟᱦᱮᱞ ᱫᱚ, ᱞᱟᱦᱟ ᱫᱚ ᱛᱟᱦᱮᱸ ᱠᱟᱱ ᱜᱮᱭᱟ ᱦᱩᱭᱮᱱ ᱜᱮᱭᱟ ᱢᱚᱬᱮ ᱥᱮᱨᱢᱟ ᱜᱟᱱ ᱚᱱᱟ ᱫᱚ ᱟᱫ ᱩᱛᱟᱹᱨ ᱠᱟᱱ ᱜᱮᱭᱟ ᱱᱤᱛᱚᱜ ᱫᱚ᱾ ᱟᱫᱚ ᱴᱨᱟᱠᱴᱟᱨ ᱛᱮᱜᱮ ᱥᱤ ᱵᱟᱲᱟ ᱫᱚ ᱦᱩᱭᱩᱜ ᱠᱟᱱ ᱜᱮᱭᱟ ᱦᱟᱸᱜ ᱵᱚᱨᱛᱚᱢᱟᱱ ᱫᱚ ᱦᱟᱸᱜ
ᱢᱟᱱᱮ ᱜᱚᱴᱟ ᱟᱯᱮ ᱟᱛᱳ ᱴᱨᱟᱠᱴᱟᱨ ᱠᱚᱛᱮ ᱜᱮᱯᱮ ᱥᱤᱭᱩᱜ-ᱟ ᱥᱮ ᱡᱟᱦᱟᱸᱭ ᱠᱚᱫᱚ ᱱᱟᱦᱮᱞ ᱠᱚᱛᱮ ᱦᱚᱸ ᱠᱚ ᱥᱤᱭᱩᱜ ᱜᱮᱭᱟ᱾
ᱵᱟᱝᱟ ᱱᱚᱸᱰᱮ ᱫᱚ ᱡᱷᱚᱛᱚ ᱜᱮ ᱴᱨᱟᱠᱴᱟᱨ ᱠᱚᱛᱮ ᱜᱮ᱾ ᱟᱞᱮ ᱱᱚᱛᱮ ᱫᱚ ᱯᱩᱨᱟᱹ ᱱᱟᱦᱮᱞ ᱫᱚ ᱟᱫ ᱩᱛᱟᱹᱨ ᱠᱟᱱ ᱞᱮᱠᱟᱜᱮ ᱟᱯᱮ ᱚᱱᱛᱮ ᱫᱚ?
ᱟᱹᱞᱤ ᱟᱞᱮ ᱥᱮᱱ ᱫᱚ ᱱᱟᱦᱮᱞ ᱦᱚᱸ ᱢᱮᱱᱟᱜ ᱜᱮᱭᱟ ᱟᱨ ᱴᱨᱟᱠᱴᱟᱨ ᱠᱚᱦᱚᱸ ᱢᱮᱱᱟᱜ ᱜᱮᱭᱟ ᱟᱨ ᱡᱟᱦᱟᱸ ᱢᱮᱥᱤᱱ ᱧᱟᱢᱚᱜ ᱠᱟᱱᱟ ᱥᱤᱭᱳᱜ ᱠᱟᱱᱟ ᱚᱱᱟ ᱦᱚᱸ ᱢᱮᱱᱟᱜ ᱜᱮᱭᱟ ᱾ ᱟᱫᱚ ᱟᱞᱮ ᱥᱮᱫ
ᱟᱪᱪᱷᱟ
ᱱᱟᱜ ᱡᱷᱚᱛᱚ ᱫᱚ ᱵᱟᱝ ᱠᱚ ᱥᱤᱭᱟ ᱚᱱᱟ ᱠᱚ ᱞᱟᱹᱭ ᱞᱮᱠᱟ ᱠᱤ ᱡᱟᱦᱟᱸ ᱠᱤᱪᱷᱩᱜᱟᱱ ᱠᱤᱥᱟᱹᱬ ᱠᱚ ᱢᱮᱱᱟᱜ ᱠᱚᱣᱟ ᱾ ᱩᱱᱠᱩ ᱠᱤᱥᱟᱹᱬ ᱥᱤᱭᱟ᱾ ᱟᱫᱚ ᱦᱟᱸᱜ ᱱᱟᱦᱮᱞ ᱠᱚᱛᱮ ᱜᱮᱠᱚ ᱥᱤᱭᱟ ᱠᱟᱨᱚᱱ ᱟᱨ ᱞᱟᱹᱴᱩ ᱞᱟᱹᱴᱩ ᱰᱟᱝᱝᱨᱤ ᱠᱚᱠᱚ ᱰᱟᱝᱨᱤ ᱠᱚᱠᱚ ᱛᱟᱦᱮᱱᱟ ᱠᱟᱸᱰᱟ ᱠᱚᱠᱚ ᱛᱟᱦᱮᱱᱟ ᱾ᱮᱱᱠᱷᱟᱱ ᱢᱟᱱᱮ ᱦᱚᱲ ᱠᱚ ᱚᱱᱠᱟ ᱠᱚ ᱛᱟᱦᱮᱱᱟ ᱛᱚ ᱥᱤᱭᱚᱜ ᱦᱩᱭᱩᱜ ᱜᱮᱭᱟ ᱱᱚᱣᱟ ᱫᱚ ᱵᱟᱝ ᱠᱟᱱᱟ ᱠᱤ ᱠᱮᱥᱬ ᱢᱚᱛᱚ ᱱᱚᱣᱟ ᱫᱚ ᱵᱟᱝ ᱠᱟᱱᱟ ᱜᱮ ᱠᱤᱸᱥᱟᱹᱲ ᱢᱚᱛᱚ ᱜᱮᱠᱚ ᱥᱤᱭᱳᱜ ᱛᱟᱦᱮᱱᱟ ᱢᱟᱱᱮ ᱡᱟᱦᱟᱸᱭ ᱠᱚᱨᱮᱱ ᱰᱟᱝᱨᱤ ᱠᱚ ᱵᱟᱝ ᱢᱮᱱᱟᱜ ᱠᱚᱣᱟ ᱥᱮ ᱚᱱᱠᱟ ᱚᱲᱟᱜ ᱨᱮ ᱦᱚᱲ ᱠᱚ ᱵᱟᱝ ᱢᱮᱱᱟᱜ ᱠᱚᱣᱟ ᱥᱩᱡᱳᱜ ᱞᱟᱹᱜᱤᱫ᱾ ᱛᱚ ᱚᱱᱮ ᱚᱱᱠᱟᱱ ᱦᱚᱲ ᱫᱚ ᱱᱟᱦᱟᱜ ᱴᱨᱟᱠᱴᱟᱨ ᱠᱚᱛᱮ ᱜᱮ ᱥᱤᱭᱳᱜᱟ ᱟᱨ
ᱦᱩᱸ
ᱛᱮᱜᱮ ᱥᱤ ᱦᱚᱪᱚᱭ ᱛᱟᱦᱮᱱᱟ ᱟᱨ ᱱᱤᱛᱚᱜ ᱢᱟ ᱧᱮᱞᱚᱜ ᱠᱟᱱ ᱜᱮᱭᱟ ᱡᱚᱛᱚ ᱦᱚᱲ ᱜᱮ ᱡᱟᱥᱛᱤ ᱴᱨᱟᱠᱴᱟᱨ ᱠᱚᱛᱮ ᱛᱮᱜᱮ ᱠᱚ ᱥᱤᱭᱮᱜ ᱠᱟᱱᱟ ᱠᱟᱨᱚᱱ ᱫᱚ ᱦᱩᱭᱩᱜ ᱠᱟᱱᱟ ᱥᱮ ᱠᱤ ᱟᱢ ᱟᱭᱢᱟ ᱞᱮᱠ ᱮᱫ ᱢᱟᱱᱮ ᱡᱟᱦᱟᱸᱭ ᱫᱟᱜ ᱫᱩᱜ ᱠᱟᱱᱟ ᱥᱮ ᱵᱷᱤᱛᱨᱤ ᱧᱚᱜ ᱨᱮ ᱠᱷᱮᱛ ᱢᱮᱱᱟᱜ ᱛᱟᱭᱟ ᱛᱚ ᱞᱚᱜᱚᱱ ᱫᱷᱟᱨᱟᱛᱮ ᱵᱟᱭ ᱞᱟᱜᱟᱣ ᱜᱚᱞᱮᱜ ᱠᱟᱱᱟ ᱡᱟᱦᱟᱸᱭ ᱫᱚ ᱵᱟᱨ ᱨᱮ ᱵᱟᱝᱠᱚ ᱛᱟᱦᱮᱱ ᱠᱟᱱᱟ ᱛᱚ ᱩᱱᱠᱩ ᱠᱚᱦᱚᱸ ᱱᱟᱦᱟᱜ ᱴᱨᱟᱠᱴᱟᱨ ᱠᱚ ᱞᱟᱜᱟᱣ ᱜᱚᱫᱮᱜ ᱠᱟᱱᱟ ᱦᱳᱭᱥᱮ ᱛᱚ ᱚᱱᱮ ᱚᱱᱠᱟ ᱞᱮᱠᱟᱛᱮ ᱜᱚᱴᱟ ᱪᱮᱫ ᱞᱮᱠᱟᱵᱤᱱ ᱞᱟᱹᱭ ᱠᱮᱜᱼᱟ ᱟᱵᱤᱱ ᱱᱤᱛᱚᱜ ᱫᱚ ᱴᱨᱟᱠᱴᱚᱨ ᱜᱮ ᱟᱯᱮ ᱥᱮᱱ ᱫᱚ ᱱᱟᱦᱮᱞ ᱟᱫ ᱠᱟᱱᱟ ᱢᱮᱱᱠᱷᱟᱱ ᱟᱞᱮ ᱥᱮᱱ ᱫᱚ ᱱᱟᱦᱟᱜ ᱱᱟᱦᱮᱞ ᱫᱚ ᱵᱟᱝ ᱟᱫ ᱪᱟᱵᱟᱣ ᱠᱟᱱᱟ ᱢᱮᱱᱟᱜ ᱜᱮᱭᱟ ᱟᱨ ᱞᱤᱧ ᱞᱟᱹᱭᱟ ᱠᱤ ᱫᱚᱦᱚ ᱫᱚᱩ ᱡᱟ ᱟᱨ ᱵᱟᱝᱠᱷᱟᱱ ᱟᱵᱚ ᱦᱟᱯᱮᱱ ᱫᱤᱱᱨᱮ ᱪᱮᱠᱟ ᱤᱱᱟᱹᱛᱮᱜ ᱜᱤᱫᱽᱨᱟᱹ ᱠᱚ ᱥᱤᱭᱟᱹᱜ ᱦᱩᱭᱩᱜ ᱠᱟᱱ ᱛᱟᱦᱮᱱᱟ ᱥᱮ ᱱᱚᱝᱠᱟ ᱪᱟᱥ ᱦᱩᱭᱩᱜ ᱠᱟᱱ ᱛᱟᱦᱮᱱᱟ ᱚᱱᱟ ᱞᱟᱹᱜᱤᱫ ᱞᱤᱧ ᱞᱟᱹᱭᱟ ᱠᱤ ᱱᱟᱦᱮᱞ ᱠᱚ ᱵᱟᱝᱵᱚᱱ ᱪᱟᱥ ᱨᱮᱦᱚᱸ ᱵᱚᱞᱮ ᱫᱚᱦᱚ ᱫᱚ ᱡᱟᱹᱨᱩᱲ ᱠᱟᱱ ᱜᱮᱭᱟ ᱦᱳᱭ ᱥᱮ
ᱦᱮᱸ ᱮᱠᱫᱚᱢ ᱜᱮ ᱱᱟᱦᱮᱞ ᱫᱚ ᱫᱚᱦᱚ ᱛᱚ ᱮᱠᱪᱮᱞᱤ ᱱᱟᱦᱮᱞ ᱫᱚ ᱢᱮᱱᱟᱜᱼᱟ ᱦᱮᱸ ᱥᱮ ᱟᱫᱚ ᱚᱲᱟᱜ ᱚᱲᱟᱜ ᱨᱮ ᱚᱱᱟᱫᱚ ᱢᱮᱱᱟᱜᱼᱟ ᱠᱟᱹᱢᱤ ᱨᱮᱫᱚ ᱵᱟᱝ ᱞᱟᱜᱟᱜ ᱠᱟᱱᱟ ᱟᱫᱚ ᱚᱱᱟ ᱫᱚᱦᱚ ᱫᱚᱨᱠᱟᱨ ᱜᱮ ᱠᱟᱱ ᱦᱟᱯᱮᱱ ᱫᱤᱱᱨᱮ ᱡᱟᱦᱟᱸ ᱜᱤᱫᱽᱨᱟᱹ ᱠᱚᱣᱟᱜ ᱠᱟᱛᱷᱟᱢ ᱞᱟᱹᱭ ᱠᱮᱫ ᱼᱟ ᱦᱮᱸ ᱥᱮ ᱛᱚ ᱩᱱᱠᱩ ᱫᱚ ᱦᱚᱸ ᱛᱚ ᱧᱮᱞ ᱥᱮᱬᱟ ᱨᱮᱱᱟᱜ ᱢᱤᱫᱴᱤᱡ ᱵᱮᱯᱟᱨ ᱢᱮᱱᱟᱜᱼᱟ ᱛᱚ ᱟᱫᱚ ᱱᱚᱛᱮ ᱨᱮ ᱫᱚ ᱦᱟᱸᱜ ᱴᱨᱟᱠᱴᱟᱨ ᱠᱚᱛᱮ ᱜᱮ ᱪᱟᱹᱞᱩᱜ ᱠᱟᱱᱟ ᱱᱟᱦᱮᱞ ᱵᱚᱞ ᱵᱟᱝ ᱠᱟᱹᱢᱤ ᱨᱮᱱᱟᱜ ᱠᱟᱨᱚᱱ ᱫᱚ ᱦᱩᱭᱩᱜ ᱠᱟᱱᱟ ᱮᱠᱛᱚ ᱚᱠᱛᱚ ᱨᱮᱱᱟᱜ ᱢᱤᱫᱴᱤᱡ ᱵᱮᱯᱟᱨ ᱢᱮᱱᱟᱜᱼᱟ ᱡᱟᱦᱟᱸ ᱫᱚ ᱦᱚᱲ ᱠᱚ ᱠᱟᱹᱴᱤᱡ ᱠᱚ ᱟ ᱩᱥᱟᱹᱨᱟ ᱜᱮ ᱠᱟᱹᱢᱤ ᱛᱚ ᱪᱟᱵᱟᱜ ᱢᱟ ᱚᱱᱟ ᱠᱚ ᱠᱷᱚᱡᱚᱜ ᱠᱟᱱᱟ ᱟᱨ ᱚᱱᱟ ᱥᱟᱶᱛᱮ ᱱᱟᱦᱮᱞ ᱞᱟᱹᱜᱤᱫ ᱫᱚ ᱰᱟᱹᱝᱨᱤ ᱠᱚᱦᱚᱸ ᱠᱚ ᱞᱟᱜᱟᱜᱼᱟ ᱰᱟᱹᱝᱨᱤ ᱠᱚᱦᱚᱸ ᱚᱱᱠᱟ ᱫᱚ ᱵᱟᱹᱱᱩᱜ ᱠᱚᱣᱟ ᱦᱟᱸᱜ ᱱᱛᱮ ᱫᱚ ᱦᱟᱸᱜ
ᱦᱳᱭ
ᱠᱟᱨᱚᱱ ᱫᱚ ᱦᱩᱭᱩᱜ ᱠᱟᱱᱟ ᱱᱤᱛᱚᱜ ᱱᱚᱶᱟ ᱞᱟᱹᱜᱤᱫ ᱵᱟᱝᱵᱚᱱ ᱫᱚᱦᱚ ᱫᱟᱲᱮ ᱟᱠᱠᱚ ᱠᱟᱱᱟ ᱪᱮᱫᱟᱜ ᱥᱮ ᱟᱭᱢᱟ ᱞᱮ ᱡᱟᱭᱜᱟ ᱡᱮᱢᱚᱱ ᱛᱟᱦᱮᱱ ᱠᱟᱱ ᱛᱟᱵᱳᱱᱟ ᱟᱨ ᱜᱤᱫᱽᱨᱟᱹ ᱠᱚᱫᱨᱚ ᱱᱟᱦᱟᱜ ᱥᱚᱦᱚᱨ ᱵᱟᱡᱟᱨ ᱠᱚᱨᱮ ᱠᱚ ᱚᱞᱚᱜ ᱯᱟᱲᱦᱟᱜ ᱠᱟᱱ ᱛᱟᱵᱚᱱᱟ ᱰᱟᱝᱽᱤ ᱠᱚᱵᱮᱱ ᱞᱟᱹᱭ ᱫᱚᱦᱚ ᱠᱚ ᱞᱟᱹᱜᱤᱫ ᱛᱚ ᱮᱱᱠᱷᱟᱱ ᱫᱚ ᱱᱟᱦᱟᱜ ᱢᱤᱫᱴᱮᱱ ᱦᱚᱲ ᱫᱚᱭ ᱞᱟᱜ ᱠᱟᱱᱟ ᱦᱮᱥᱮ ᱩᱱᱤ ᱛᱟᱭᱚᱢ ᱨᱮ ᱧᱮᱞ ᱞᱟᱹᱜᱤᱫ ᱩᱱᱠᱩ ᱜᱩᱯᱤ ᱠᱚ ᱞᱟᱹᱜᱤᱫ ᱥᱟᱱᱟᱢ ᱨᱚᱠᱚᱢ ᱞᱟᱹᱜᱤᱫ ᱟᱨ ᱠᱟᱨᱚᱱ ᱦᱩᱭᱩᱜᱜ ᱠᱟᱱᱟ ᱱᱮᱛᱟᱨ ᱱᱟ ᱦᱚᱲ ᱵᱟᱝ ᱠᱚ ᱧᱟᱢᱚᱜ ᱠᱟᱱᱟ ᱠᱷᱟᱹᱞᱤ ᱠᱟᱹᱢᱤ ᱠᱚ ᱞᱟᱹᱜᱤᱫ ᱫᱚ ᱟᱨ ᱚᱱᱠᱟ ᱡᱟᱦᱟᱸᱭ ᱵᱮᱱ ᱞᱟᱹᱭᱟ ᱡᱟᱦᱟᱸ ᱛᱤᱱᱟᱹᱜ ᱢᱚ ᱫᱚᱦᱚᱭᱮᱭᱟ ᱮᱱᱠᱷᱟᱱ ᱵᱟᱝᱠᱚ ᱮᱢᱚᱜ ᱞᱟᱹᱜᱤᱫᱚᱜ ᱠᱟᱱᱟ ᱥᱮ ᱟᱵᱚ ᱦᱚᱸ ᱟᱯᱱᱟᱨ ᱵᱚᱱ ᱦᱩᱫᱤᱥᱚᱜᱼᱟ ᱠᱤ ᱢᱟᱱᱮ ᱡᱟᱦᱟᱸ ᱦᱚᱲ ᱴᱷᱮᱱ ᱮᱢ ᱛᱟᱦᱮᱱᱟ ᱢᱟᱱᱮ ᱟᱭᱢᱟ ᱨᱚᱠᱚᱢ ᱡᱤᱱᱤᱥ ᱱᱤᱛᱚᱜ ᱧᱮᱞᱚᱜ ᱠᱟᱱᱟ ᱡᱟᱦᱟᱸ ᱞᱟᱦᱟ ᱛᱟᱦᱮᱸ ᱠᱟᱱᱟ ᱢᱚᱸᱡᱽ ᱵᱮᱵᱚᱦᱟᱨ ᱢᱚᱸᱡᱽ ᱟᱲᱟᱝ ᱵᱟᱝ ᱢᱮᱱᱟᱜᱼᱟ ᱟᱭᱢᱟ ᱦᱚᱲ ᱜᱟᱱ ᱵᱟᱝᱠᱚ ᱛᱟᱦᱮᱸᱱ ᱞᱟᱹᱜᱤᱫᱚᱜᱼᱟ ᱟᱫᱚ ᱚᱱᱮ ᱚᱱᱟ
ᱦᱩᱸ
ᱱᱤᱛᱚᱜ ᱜᱟᱹᱭ ᱰᱟᱝᱨᱤ ᱠᱚ ᱵᱟᱝᱵᱚᱱ ᱫᱚᱦᱚ ᱫᱟᱲᱮᱭᱟᱠᱚ ᱠᱟᱱᱟ ᱟᱨ ᱚᱲᱟᱜ ᱠᱚᱨᱮ ᱦᱚᱸ ᱚᱱᱠᱟ ᱧᱮᱧᱮᱞ ᱠᱚ ᱵᱟᱝ ᱵᱟᱝ ᱵᱚᱱ ᱧᱮᱞ ᱫᱟᱲᱮᱭᱟᱠᱚ ᱠᱟᱱᱟ ᱥᱮ ᱚᱱᱟ ᱞᱟᱹᱜᱤᱫ ᱜᱟᱹᱭ ᱰᱟᱝᱨᱤ ᱠᱚ ᱵᱟᱝ ᱠᱚ ᱛᱟᱦᱮᱱ ᱠᱟᱱᱟ ᱟᱨ ᱪᱮᱫᱟᱜ ᱟᱭᱢᱟ ᱞᱮᱠᱟᱱ ᱚᱠᱛᱚ ᱵᱟᱵᱚᱱ ᱮᱢ ᱫᱟᱲᱮᱭᱟᱜ ᱠᱟᱱᱟ ᱟᱵᱮᱱ ᱵᱮᱱ ᱞᱟᱹᱭ ᱠᱮᱜᱼᱟ ᱟᱨᱦᱚᱸ ᱡᱟᱦᱟᱸᱭ ᱜᱤᱫᱽᱨᱟᱹ ᱵᱟᱨᱦᱮ ᱠᱚᱨᱮ ᱠᱚ ᱛᱟᱦᱮᱱ ᱠᱟᱱᱟ ᱩᱱᱠᱩ ᱚᱲᱟᱜ ᱠᱚ ᱨᱩᱣᱟᱹᱲ ᱦᱤᱡᱩᱜᱼᱟ ᱪᱷᱩᱴᱤ ᱠᱚᱨᱮᱜ ᱮᱢᱟᱱ ᱛᱮᱭᱟᱜ ᱠᱚᱨᱮ ᱛᱚ ᱩᱱᱠᱩ ᱜᱤᱫᱽᱨᱟᱹ ᱦᱚᱸᱛᱚ ᱵᱟᱝᱠᱚ ᱪᱟᱦᱟᱜᱼᱟ ᱠᱤ ᱵᱟ ᱵᱟᱨᱦᱮ ᱨᱮ ᱜᱟᱹᱭ ᱰᱟᱹᱟᱝᱨᱤ ᱧᱮᱞ ᱠᱷᱚᱡ ᱟᱡ ᱫᱚ ᱚᱲᱟᱜ ᱨᱮ ᱛᱟᱦᱮᱱᱟ ᱠᱟᱹᱴᱤᱡ ᱵᱚᱱ ᱪᱟᱦᱟᱣ ᱠᱤ ᱠᱷᱟᱡ ᱜᱚ ᱵᱟᱵᱟ ᱠᱚ ᱥᱟᱶ ᱵᱚᱱ ᱞᱚᱱᱟᱹᱭᱟ ᱢᱟᱱᱮ ᱚᱠᱛᱚ ᱵᱚᱱ ᱧᱟᱢᱟ ᱩᱱᱠᱩ ᱥᱟᱶ ᱵᱚᱱ ᱫᱩᱲᱩᱵ ᱢᱟ
ᱦᱩᱸ ᱦᱩᱸ ᱦᱩᱸ
ᱜᱟᱯᱟᱞᱢᱟᱨᱟᱣ ᱠᱚ ᱦᱩᱭᱩᱜᱼᱟ ᱦᱳᱭ ᱟᱫᱚ ᱚᱱᱮ ᱚᱱᱟ ᱞᱮᱠᱟᱛᱮ ᱱᱮᱛᱟᱨ ᱜᱤᱫᱽᱨᱟᱹ ᱠᱚᱦᱚᱸ ᱵᱟᱝᱠᱚ ᱦᱮᱡ ᱛᱚᱜ ᱠᱟᱱᱟ ᱥᱮ ᱠᱟᱨᱚᱱ ᱠᱚ ᱞᱟᱹᱭᱟ ᱪᱷᱩᱴᱤ ᱵᱟᱝ ᱢᱮᱱᱟᱜᱼᱟ ᱛᱷᱚᱲᱟ ᱫᱤᱱᱜᱮ ᱪᱷᱩᱴᱤ ᱢᱮᱱᱟᱜᱼᱟ ᱟᱨ ᱱᱤᱛᱚᱜ ᱠᱟᱹᱴᱤᱧ ᱞᱟᱹᱭᱟ ᱱᱤᱭᱟᱹ ᱡᱩᱜᱽ ᱨᱮ ᱡᱟ ᱢᱟᱱᱮ ᱱᱟᱹᱜ ᱜᱤᱫᱽᱨᱟᱹ ᱠᱚᱴᱷᱮᱱ ᱮᱱᱰᱨᱚᱭᱮᱰ ᱯᱷᱳᱱ ᱢᱮᱱᱟᱜ ᱟᱠᱟᱫᱟ ᱩᱱᱟᱹᱜ ᱜᱤᱫᱽᱨᱟᱹ ᱠᱚᱫᱚ ᱦᱟᱜ ᱦᱚᱲ ᱠᱚᱫᱚ ᱵᱟᱝ ᱡᱟᱹᱨᱩᱲᱟᱠᱚ ᱠᱟᱱᱟ ᱦᱮᱸᱥᱮ ᱠᱟᱨᱚᱱ ᱢᱤᱫᱴᱮᱱ ᱜᱤᱫᱽᱨᱟᱹ ᱡᱩᱫᱤ ᱫᱩᱲᱩᱵ ᱠᱟᱭᱟ ᱟᱨ ᱡᱩᱫᱤ ᱯᱷᱳᱱ ᱵᱮᱱ ᱪᱟᱹᱞᱩ ᱟᱭᱟ ᱥᱮ ᱛᱚ ᱩᱱᱤ ᱜᱤᱫᱽᱨᱟᱹ ᱵᱟᱭ ᱢᱮᱱᱟ ᱠᱤ ᱤᱧ ᱜᱚᱜᱚ ᱩᱠᱩᱨᱤᱡ ᱥᱮ ᱛᱣᱟᱧ ᱧᱩ ᱨᱮᱱᱜᱮ ᱡᱤᱝ ᱠᱚ ᱦᱟᱸᱜ ᱪᱮᱫ ᱠᱚᱦᱚᱸ ᱵᱟᱭ ᱞᱟᱹᱭᱟ ᱠᱟᱨᱚᱱ ᱱᱚᱣᱟ ᱯᱷᱳᱱ ᱦᱮᱡ ᱠᱟᱛᱮ ᱛᱮ ᱦᱚᱲ ᱩᱱᱟ ᱵᱚᱱ ᱵᱚᱫᱚᱞ ᱪᱟᱵᱟ ᱠᱟᱱᱟ᱾ ᱚᱱᱮ ᱟᱵᱚ ᱱᱤᱛᱚᱜ ᱢᱟᱹᱱᱢᱤ ᱢᱟᱹᱱᱢᱤ ᱜᱮ ᱚᱠᱛᱚ ᱵᱟᱝᱵᱚᱱ ᱮᱢ ᱡᱚᱱᱟᱜ ᱠᱟᱱᱟ ᱥᱮ᱿ ᱚᱱᱠᱟ ᱫᱩᱠ ᱠᱚᱥᱴᱚ ᱦᱚᱸ ᱵᱟᱝᱵᱚᱱ ᱵᱩᱡᱷᱟᱹᱣᱮᱫ ᱠᱟᱱᱟ ᱠᱤ ᱩᱱᱤ ᱡᱟᱦᱟᱱᱟᱜ ᱱᱤᱡᱮ ᱴᱷᱮᱡ ᱦᱮᱡ ᱠᱟᱛᱮ ᱫᱩᱲᱩᱵᱚᱜᱼᱟ ᱢᱮ ᱵᱤᱡᱤᱵᱚᱱ ᱛᱟᱦᱮᱱᱟ᱾ ᱱᱟ ᱠᱤ ᱩᱱᱤ ᱥᱚᱢᱚᱭ ᱵᱚᱱ ᱮᱢ ᱫᱟᱲᱮᱣᱟᱭᱟ ᱱᱟ ᱩᱱᱤ ᱡᱟᱦᱟᱱᱟᱜ ᱠᱟᱛᱷᱟ ᱵᱚᱱ ᱠᱩᱞᱤᱭᱮᱭᱟ᱿ ᱡᱟᱦᱟᱱᱟᱜ ᱚᱱᱠᱟ ᱪᱮᱫ ᱦᱚᱸ ᱵᱟᱝ ᱦᱩᱭᱩᱜ ᱠᱟᱱᱟ ᱟᱵᱮᱱ ᱪᱮᱫ ᱯᱷᱳᱱ ᱠᱚ ᱦᱮᱡ ᱠᱟᱛᱮ ᱟᱵᱚᱣᱟᱜ ᱫᱤᱥᱚᱢ ᱫᱩᱱᱤᱭᱟᱹ ᱵᱚᱫᱚᱞᱱᱟ ᱟᱨ ᱞᱟᱦᱟ ᱪᱮᱫ ᱞᱮᱠᱟ ᱛᱟᱦᱮᱸ ᱠᱟᱱᱟ ᱚᱱᱟ ᱠᱚ ᱤᱫᱤ ᱠᱟᱛᱮ ᱟᱵᱤᱱ ᱪᱮᱫ ᱵᱮᱱ ᱞᱟᱹᱭᱟ᱿
ᱟᱹᱞᱤᱧ ᱫᱚ ᱱᱤᱭᱟᱹ ᱴᱩᱠᱩ ᱞᱤᱧ ᱞᱟᱹᱭᱟ ᱡᱮ᱿ ᱡᱟᱦᱟᱸᱜᱮ ᱮᱴᱠᱮᱴᱚᱬᱮ ᱦᱤᱡᱩᱜ ᱠᱟᱱᱟ ᱱᱚᱣᱟ ᱴᱮᱠᱱᱳᱞᱚᱡᱤ ᱤᱫᱤ ᱠᱟᱛᱮᱫ ᱚᱱᱟ ᱫᱚ᱾ ᱴᱮᱠᱱᱳᱞᱚᱡᱤ ᱫᱳᱥ ᱞᱮᱠᱷᱟᱱ ᱫᱚ ᱵᱟᱝ ᱜᱟᱱᱚᱜᱼᱟ ᱦᱮᱸᱥᱮ ᱚᱱᱟ ᱫᱚ ᱰᱮᱵᱷᱞᱚᱯᱢᱮᱱᱴ ᱨᱮᱱᱟᱜ ᱥᱮ᱿ ᱦᱟᱯᱮᱱ ᱫᱤᱱ ᱨᱮᱱᱟᱜ ᱢᱤᱫᱴᱤᱡ ᱥᱩᱵᱤᱫᱟ ᱠᱷᱟᱹᱛᱤᱨ ᱚᱱᱟ ᱫᱚ ᱢᱤᱫᱴᱮᱱ ᱦᱚᱨ ᱠᱟᱱᱟ ᱚᱱᱟ ᱫᱚ ᱪᱮᱫ ᱞᱮᱠᱟ ᱵᱮᱵᱚᱦᱟᱨᱚᱜᱼᱟ ᱚᱱᱟ ᱫᱚ ᱟᱵᱚ ᱪᱮᱛᱟᱱ ᱨᱮᱜᱮ ᱟᱵᱚ ᱡᱚᱫᱤ ᱵᱟᱲᱤᱡ ᱵᱚ ᱵᱮᱵᱚᱦᱟᱨᱼᱟ ᱵᱟᱹᱲᱤᱡ ᱞᱮᱠᱟ ᱛᱮ ᱪᱟᱞᱟᱜᱼᱟ ᱵᱷᱟᱹᱜᱮ ᱵᱚ ᱵᱮᱵᱚᱦᱟᱨ ᱠᱟᱱ ᱵᱷᱟᱹᱜᱮ ᱞᱮᱠᱟᱛᱮ ᱪᱟᱞᱟᱜᱼᱟ ᱛᱚ ᱱᱚᱣᱟ ᱨᱮᱱᱟᱜ ᱵᱮᱵᱚᱦᱟᱨ᱿ ᱮᱴᱟᱜ ᱜᱮ ᱫᱚᱦᱚᱴᱟᱜ ᱜᱮ ᱢᱮᱱ ᱫᱚ ᱦᱟᱸᱜ ᱡᱩᱫᱤ ᱡᱮ ᱵᱟᱲᱟᱭᱼᱼ ᱦᱩᱭᱩᱜᱼᱟ ᱡᱮ ᱚᱠᱟ ᱡᱟᱭᱜᱟ ᱨᱮ ᱪᱮᱫ ᱞᱮᱠᱟ ᱵᱮᱵᱚᱦᱟᱨ ᱦᱩᱭᱩᱜᱼᱟ ᱚᱱᱟᱴᱟᱜ ᱵᱟᱲᱟᱭ ᱞᱮᱱᱠᱷᱟᱱ ᱜᱮᱼᱼ ᱦᱚᱲ ᱥᱟᱞᱟᱜ ᱪᱮᱫ ᱞᱮᱠᱟ ᱪᱤᱠᱟᱹ ᱚᱠᱟ ᱚᱛᱠᱚᱨ ᱨᱮ ᱪᱮᱫ ᱪᱤᱠᱟᱹᱭ ᱦᱩᱭᱩᱜᱼᱟ ᱵᱟ᱾ ᱟᱨ ᱴᱮᱠᱱᱳᱞᱚᱡᱤ ᱪᱮᱫ ᱞᱮᱠᱟ ᱵᱮᱵᱚᱦᱟᱨ ᱦᱩᱭᱩᱜᱼᱟ ᱤᱱᱟᱹ ᱴᱩᱠᱩ ᱰᱤᱯᱷᱟᱨᱮᱱᱥ ᱴᱟᱜ ᱜᱮ ᱥᱩᱫᱩ ᱢᱮᱱᱴᱮᱱ ᱞᱮᱠᱷᱟᱱ ᱜᱮ ᱡᱤᱱᱤᱥ ᱠᱚᱫᱚ᱾ ᱥᱩᱫᱷᱟᱹᱨᱚᱜᱼᱟ ᱠᱤᱱ ᱛᱚ ᱪᱮᱫ ᱱᱮᱛᱟᱨ ᱨᱮᱱ ᱥᱚᱢᱚᱭ ᱠᱚᱨᱮ ᱫᱚᱼᱼ ᱦᱚᱲᱠᱚ ᱢᱟᱱᱮ ᱱᱚᱣᱟ ᱰᱤᱥᱴᱨᱟᱠᱥᱮᱱ ᱡᱤᱱᱤᱥ ᱨᱮᱫᱚ ᱟᱹᱰᱤ ᱞᱚᱜᱚᱱ ᱠᱚ ᱟᱫᱚᱜ ᱜᱮᱭᱟ ᱛᱚ᱿ ᱟᱫᱚ ᱚᱱᱮ ᱚᱱᱟ ᱠᱷᱟᱹᱛᱤᱨ ᱜᱮ ᱡᱷᱚᱛᱚ ᱛᱮᱠᱚ ᱱᱚᱣᱟ ᱠᱚᱨᱮ ᱠᱚ ᱟᱫᱚᱜ ᱠᱟᱱᱟ ᱦᱟᱸᱜ ᱦᱮᱸᱥᱮ᱿
ᱦᱳᱭ ᱟᱹᱰᱤ ᱵᱷᱟᱹᱜᱤᱵᱮᱱ ᱞᱟᱹᱭᱠᱮᱜᱼᱟ ᱟᱹᱞᱤᱧ ᱞᱟᱹᱭᱟ ᱟᱵᱚ ᱦᱮᱸ ᱱᱤᱛᱚᱜ ᱱᱟᱦᱟᱜ ᱪᱮᱫᱮᱠᱟ ᱟᱵᱚ ᱡᱟᱣ ᱜᱮᱵᱚᱱ ᱧᱟᱢᱮᱫ ᱠᱟᱱᱟ ᱦᱟᱯᱲᱟᱢ ᱠᱚ ᱥᱟᱶᱛᱮ ᱫᱩᱲᱩᱵ ᱞᱮᱱᱼᱼ ᱥᱮ ᱱᱚᱝᱠᱟ ᱩᱱᱟᱹᱜ ᱜᱟᱱ ᱢᱟ ᱵᱩᱰᱷᱤ ᱟᱭᱳ ᱠᱚ ᱵᱟᱝᱠᱚ ᱛᱟᱦᱮᱱ ᱠᱟᱱᱟ ᱥᱮ᱿ ᱦᱟᱲᱟᱢ ᱵᱟᱠᱚ ᱦᱜ ᱱᱮᱛᱟᱨ ᱢᱟ ᱵᱟᱝᱠᱚ ᱛᱟᱦᱮᱱ ᱠᱟᱱᱟ ᱥᱮ ᱟᱫᱚ ᱟᱵᱚᱼᱼ ᱦ ᱠᱩ ᱫᱚ ᱱᱤᱛᱚᱜ ᱡᱟ ᱲᱤᱡ ᱡᱟᱦᱟᱸᱛᱤ ᱱᱟᱹᱜ ᱜᱮ ᱪᱮᱞᱮ ᱱᱤᱭ ᱦᱮᱸ ᱠᱟᱞᱪᱟᱨ ᱱᱤᱭᱮ ᱡᱟᱦᱟᱸ ᱛᱤᱱᱟᱹᱜ ᱜᱮᱵᱚᱱ ᱵᱟᱰᱟᱭ ᱧᱟᱢ ᱟᱠᱟᱫᱟ ᱥᱮ ᱵᱚᱸᱜᱟ ᱵᱩᱨᱩ ᱱᱤᱭᱮ ᱡᱟᱦᱟᱸ ᱛᱤᱱᱟᱹᱜ ᱵᱚᱱ ᱵᱟᱰᱟᱭ ᱧᱟᱢ᱿ ᱚᱱᱠᱟ ᱫᱚ ᱱᱟᱦᱟᱜ ᱦᱤᱡᱩᱜ ᱠᱟᱱ ᱫᱤᱱ ᱨᱮᱫᱚᱧ ᱟᱹᱭᱠᱟᱹᱣ ᱫᱟ ᱵᱟᱝ ᱦᱩᱭᱩᱜ ᱠᱟᱱᱟ᱿
ᱵᱟᱝ ᱦᱩᱭᱩᱜᱼᱟ ᱦᱟᱸᱜ ᱦᱮᱸ᱿
ᱚᱸᱰᱮ ᱫᱚ ᱱᱟᱦᱱᱟᱜ ᱯᱷᱳᱱ ᱨᱮᱜᱮ ᱥᱟᱨᱪ ᱠᱟᱛᱮ ᱮᱫ ᱠᱚ ᱵᱟᱰᱟᱭᱟ ᱪᱮᱫᱼᱼ ᱛᱟᱦᱮᱸᱞᱱᱟ ᱪᱮᱫ ᱵᱟᱝ ᱛᱟᱦᱮᱸᱞᱮᱱᱟ ᱪᱮᱫᱚ ᱞᱮᱠᱟ ᱦᱩᱭᱩᱜ ᱠᱟᱱ ᱛᱟᱦᱮᱱᱟ ᱪᱮᱫ ᱞᱮᱠᱟ ᱵᱟᱝ ᱦᱩᱭᱩᱜ ᱛᱟᱦᱮᱱᱟ ᱦᱳᱭᱥᱮ ᱱᱤᱛᱚᱜ ᱟᱵᱚ ᱪᱮᱫ ᱞᱮᱠᱟ ᱱᱚᱣᱟ ᱱᱤᱛᱚᱜ ᱛᱤᱱᱟᱹᱜ ᱦᱚᱲ ᱛᱤᱱᱟᱹᱜ ᱦᱚᱲ ᱢᱟᱱᱮ ᱵᱮᱥ ᱰᱟᱦᱟᱨ ᱛᱮᱵᱚᱱ ᱪᱟᱞᱟᱜ ᱠᱟᱱᱟ ᱟᱨ᱾ ᱛᱤᱱᱟᱹᱜ ᱦᱚᱲ ᱵᱮᱥ ᱰᱟᱦᱟᱨ ᱛᱮ ᱵᱟᱝᱵᱚᱱ ᱪᱟᱞᱟᱜ ᱠᱟᱱᱟ ᱱᱚᱣᱟ ᱨᱮ᱾ ᱦᱟᱸᱜ ᱧᱮᱞᱚᱜ ᱠᱟᱱᱟ ᱱᱚᱜᱼᱚᱭ ᱫᱤᱥᱚᱢ ᱨᱮ ᱟᱭᱢᱟ ᱜᱟᱱ ᱥᱟᱱᱛᱟᱲ ᱦᱚᱲ᱾ ᱦᱳᱭᱥᱮ ᱢᱮᱱᱠᱷᱟᱱ ᱱᱚᱣᱟ ᱮᱯ ᱛᱮ ᱟᱹᱰᱤ᱿ ᱟᱹᱰᱤ ᱠᱚᱢ ᱜᱟᱱ ᱦᱚᱲ ᱜᱮᱵᱚᱱ ᱥᱮᱴᱮᱨ ᱟᱠᱟᱱᱟ ᱱᱤᱛ ᱦᱟᱹᱨᱤᱡ ᱛᱮ ᱩᱱᱟᱜ ᱫᱤᱱ ᱥᱚᱢᱚᱭ ᱧᱟᱢᱮᱱᱟ ᱢᱮᱱᱠᱷᱟᱱ ᱞᱤᱧ ᱧᱮᱞ ᱠᱮᱫᱼᱟ ᱠᱤ ᱩᱱᱟᱹᱜ ᱰᱷᱮᱨ ᱦᱚᱲ ᱱᱟᱜ ᱱᱚᱣᱟ ᱦᱟᱹᱵᱤᱡ ᱛᱮ ᱵᱟᱝᱵᱚᱱ ᱥᱮᱴᱮᱨ ᱠᱟᱱᱟ᱾ ᱚᱱᱮ ᱚᱱᱟ ᱛᱮᱜᱮ ᱵᱟᱰᱟᱭ ᱧᱟᱢᱚᱜ ᱠᱟᱱᱟ ᱯᱷᱳᱱ ᱤᱫᱤ ᱠᱟᱛᱮ ᱟᱵᱚ ᱛᱤᱱᱟᱹᱜ ᱜᱟᱱ ᱦᱚᱲ ᱵᱷᱟᱜᱮ ᱡᱤᱱᱤᱥ ᱵᱚᱱ ᱧᱮᱞᱮᱜᱼᱟ ᱵᱟᱹᱲᱤᱡ ᱡᱤᱱᱤᱥ ᱠᱟᱨᱚᱱ ᱫᱚ ᱯᱷᱳᱱ ᱫᱚ ᱵᱟᱹᱲᱤᱡ ᱫᱚ ᱵᱟᱝ ᱢᱮᱱᱟᱜᱼᱟ ᱠᱟᱨᱚᱱ ᱫᱚ ᱟᱵᱮᱱ ᱞᱟᱹᱭ ᱠᱮᱜᱼᱟ ᱪᱮᱫ ᱞᱮᱠᱟ ᱟᱵᱚ ᱦᱚᱲᱼᱼ ᱛᱟᱦᱮᱸ ᱠᱟᱱᱟ ᱚᱱᱠᱟ ᱦᱩᱭᱩᱜ ᱠᱟᱱᱟ ᱪᱮᱫᱟᱜ ᱥᱮ ᱟᱵᱚ ᱡᱚᱫᱤ ᱳᱭᱮᱥᱴ ᱵᱟᱞᱟ ᱡᱤᱱᱤᱥ ᱵᱚᱱ ᱧᱮᱞ ᱮᱼᱟ ᱡᱟᱦᱟᱸ ᱫᱚ ᱟᱵᱚᱣᱟᱜ ᱚᱠᱛᱚ ᱪᱟᱵᱟᱭᱮᱜᱼᱟ᱾ ᱡᱮᱢᱚᱱ ᱵᱚᱱ ᱞᱟᱹᱭᱟ ᱟᱹᱵᱤ ᱛᱮᱱᱟᱜ ᱨᱤᱞ ᱵᱚᱱ ᱧᱮᱞᱮᱜᱼᱟ ᱤᱭᱩᱴᱩᱵᱽ ᱛᱚ ᱱᱚᱣᱟ ᱠᱚᱫᱚ ᱱᱟᱟᱜ ᱢᱤᱫᱴᱮᱱ ᱟᱵᱚᱣᱟᱜ ᱢᱟᱱᱮ ᱠᱟᱹᱢᱤ ᱨᱮᱫᱚ ᱵᱟᱭ ᱞᱟᱜᱟᱜ ᱠᱟᱱᱟ ᱥᱮᱞᱤᱧ ᱞᱟᱹᱭᱟ ᱠᱤ ᱱᱚᱣᱟ ᱪᱮᱫᱚ ᱦᱟᱸᱜ ᱡᱟᱦᱱᱟᱜ ᱢᱟᱱᱮ ᱪᱮᱫᱚᱜ ᱞᱮᱠᱟ ᱧᱟᱢᱚᱜ ᱠᱟᱱᱟ
ᱦ
ᱟᱨ ᱡᱟᱦᱟᱸ ᱡᱤᱱᱤᱥ ᱵᱟᱝ ᱜᱮᱵᱮᱱ ᱵᱟᱰᱟᱭᱟ ᱛᱚ ᱚᱱᱟ ᱡᱤᱱᱤᱥ ᱯᱷᱳᱱ ᱨᱮ ᱟᱵᱮᱱ ᱧᱮᱞ ᱵᱮᱱ ᱵᱟᱲᱟᱭ ᱫᱟᱲᱮᱭᱟᱜᱼᱟ ᱪᱮᱫ ᱫᱟᱲᱮᱭᱟᱜᱼᱟ ᱵᱮᱱ ᱦᱮᱸᱥᱮ ᱟᱭᱢᱟ ᱞᱮᱠᱟᱱ ᱡᱤᱱᱤᱥ ᱢᱮᱱᱟᱜᱼᱟ ᱠᱤ ᱯᱷᱳᱱ ᱠᱷᱚᱱ ᱚᱱᱠᱟ ᱦᱩᱭ ᱫᱟᱲᱮᱭᱟᱜᱼᱟ ᱵᱮᱱ ᱪᱮᱫᱚᱜᱼᱟ ᱢᱮᱱᱠᱷᱟᱱ ᱡᱟᱦᱟᱸᱭ ᱦᱚᱲᱟᱜ ᱜᱚᱨᱚᱚᱡ ᱵᱟᱹᱱᱩᱜᱼᱟ ᱦᱚᱭ
ᱱᱤᱛᱳᱜ ᱨᱮᱱᱟᱜ ᱚᱠᱛᱚ ᱨᱮᱫᱚ ᱭᱳ ᱡᱟᱦᱟᱸ ᱞᱟᱹᱭ ᱞᱮᱠᱷᱟᱱ ᱫᱚ ᱫᱩᱱᱭ ᱴᱟᱜ ᱜᱮ ᱛᱤᱨᱮ ᱢᱮᱱᱟᱜᱼᱟ ᱚᱱᱟ ᱢᱳᱵᱟᱭᱤᱞ ᱡᱚᱛᱚ ᱠᱷᱚᱱ ᱦᱮᱡ ᱠᱟᱱᱟ ᱦᱟᱸᱜ᱾ ᱛᱚ ᱤᱧ ᱚᱠᱟ ᱦᱚᱭᱛᱳ ᱵᱟᱹᱧ ᱵᱟᱲᱟᱭᱟ ᱚᱱᱟ ᱫᱚ ᱥᱮᱬᱟ ᱡᱚᱝ ᱞᱟᱹᱜᱤᱫ ᱧᱮᱞ ᱫᱚ ᱴᱷᱤᱠᱜ ᱠᱤᱱᱛᱩ ᱤᱧᱟᱹᱜ ᱚᱠᱛᱚ ᱵᱮᱠᱟᱨ ᱞᱟᱹᱜᱤᱫ ᱚᱱᱟᱨᱮ ᱵᱮᱵᱚᱦᱟᱨ ᱮᱢ ᱚᱱᱟᱫᱚ ᱵᱟᱹᱲᱤᱡ ᱡᱤᱱᱤᱥ ᱠᱟᱱᱟ ᱦᱮᱸᱥᱮ?
ᱟᱨ ᱟᱵᱚ ᱱᱚᱣᱟ ᱮᱰᱤᱠᱴ ᱞᱟᱜᱟᱣ ᱵᱚᱱ ᱠᱟᱱᱟ ᱥᱮ ᱯᱷᱳᱱ ᱞᱟᱜᱟᱣ ᱠᱟᱛᱮᱫ᱾ ᱱᱚᱣᱟ ᱫᱚ ᱢᱤᱫᱴᱮᱡ ᱮᱰᱤᱠᱥᱚᱱ ᱞᱮᱠᱟᱜᱮ ᱦᱩᱭᱩᱜ ᱠᱟᱱᱟ ᱪᱮᱫ ᱠᱤ ᱵᱮᱨᱮᱫ ᱛᱚᱨᱟ ᱟᱵᱚ ᱯᱷᱳᱱ ᱧᱮᱞ ᱱᱚᱣᱟ ᱫᱚ ᱟᱹᱰᱤ ᱵᱟᱹᱲᱤᱡ ᱡᱤᱱᱤᱥ ᱠᱟᱱᱟ᱾ ᱯᱷᱳᱱ ᱵᱟᱝ ᱛᱟᱦᱮᱸ ᱞᱮᱱ ᱠᱷᱟᱱ ᱪᱮᱫ ᱵᱚᱱ ᱪᱤᱠᱟᱹ ᱠᱮᱭᱟ, ᱵᱮᱨᱮᱫ ᱛᱚᱨᱟ ᱵᱚᱱ ᱛᱮᱫ ᱛᱷᱚᱲᱟ ᱟᱵ ᱦᱛᱩᱢ ᱠᱟᱜᱼᱟ ᱵᱚᱱ᱾ ᱤᱱᱟᱹ ᱛᱟᱭᱚᱢ ᱡᱟᱦᱟᱸ ᱠᱟᱹᱢᱤ ᱠᱚ ᱢᱮᱱᱟᱜ ᱛᱟᱵᱳᱱᱟ ᱚᱱᱟ ᱵᱚᱱ ᱠᱟᱹᱢᱤᱭᱟ ᱦᱳᱭᱥᱮ᱾ ᱢᱮᱱᱠᱷᱟᱱ ᱱᱤᱛᱚᱜ ᱡᱚᱛᱚᱠᱷ ᱠᱷᱚᱱ ᱞᱟᱦᱟᱨᱮ ᱪᱮᱫ ᱵᱚᱱ ᱪᱮᱠᱟᱭᱮᱫᱟ ᱵᱮᱨᱮᱫᱛᱜ ᱯᱷᱳᱱ ᱵᱚᱱ ᱧᱮᱞ ᱧᱮᱞᱟ ᱯᱷᱳᱱ ᱧᱮᱞ
ᱦᱮᱸ
ᱡᱟᱦᱟᱸ ᱵᱮᱰ ᱠᱷᱚᱱᱚᱡ ᱵᱚᱱ ᱵᱮᱨᱮᱫ ᱛᱟᱦᱮᱱᱟ ᱦᱳᱭᱥᱮ᱾
ᱦᱮᱸ
ᱟᱨ ᱫᱚ ᱱᱟᱦᱟᱜ ᱤᱱᱟᱹ ᱛᱟᱭᱚᱢ ᱡᱩᱫᱤ ᱟᱸ ᱟᱸ ᱯᱷᱨᱮᱥᱚᱜ ᱨᱮᱱᱟᱜ ᱢᱮᱱᱟᱜᱼᱟ ᱛᱚ ᱱᱟᱦᱟᱜ ᱵᱚᱱ ᱵᱟᱲᱟᱭᱮᱱ ᱜᱮ ᱟᱫᱚ ᱤᱱᱟᱹ ᱛᱟᱭᱚᱢ ᱡᱚ ᱵᱨᱮᱠᱯᱷᱟᱥᱴ ᱠᱚ ᱢᱮᱱᱟᱜᱼᱟ ᱡᱩᱫᱤ ᱱᱟᱥᱮᱱᱟᱜ ᱦᱜ ᱵᱚᱱ ᱡᱚᱢ ᱵᱟᱲᱟ ᱠᱮᱫ ᱜᱮ ᱠᱟᱹᱴᱤᱡ, ᱤᱱᱟᱹ ᱛᱟᱭᱚᱢ ᱡᱚᱢ ᱡᱚᱢ ᱛᱩᱞᱩᱡ ᱦᱚᱸ ᱡᱩᱫᱤ ᱦᱩᱭᱩᱜ ᱠᱟᱱ ᱠᱷᱟᱱ ᱞᱤᱧ ᱧᱮᱞ ᱠᱫ ᱠᱚᱣᱟ ᱡᱚᱢ ᱡᱚᱢ ᱛᱩᱞᱩᱡ ᱦᱚᱸ ᱩᱱᱤ ᱦᱟᱸᱜ ᱯᱷᱳᱱᱮ ᱧᱮᱞᱮᱜ ᱠᱟᱱᱟ᱾ ᱟᱨ ᱵᱟᱝᱠᱷᱟᱱ ᱱᱟᱦᱟᱜ ᱡᱚᱢ ᱪᱟᱵᱟ ᱠᱮᱫᱮᱜᱼᱟᱭ, ᱤᱱᱟᱹ ᱛᱟᱭᱚᱢ ᱱᱟᱦᱟᱜ ᱫᱩᱲᱩᱵ ᱱᱟᱭ ᱟᱨᱦᱚᱸ ᱯᱷᱳᱱᱮ ᱧᱮᱞᱮ ᱫᱷᱟᱹᱣ ᱱᱟ ᱥᱮ ᱯᱟᱲᱦᱟᱜ ᱜᱷᱟᱹᱲᱤᱡ ᱦᱚᱸᱧ ᱧᱮᱞ ᱠᱚᱣᱟ ᱚᱞᱚᱜ ᱯᱟᱲᱦᱟᱜ ᱜᱷᱟᱹᱲᱤᱡ ᱦᱚᱸ ᱢᱟᱱᱮ ᱚᱱᱟᱛᱮ ᱯᱩᱛᱷᱤ ᱠᱚ ᱱᱤᱭᱮ ᱫᱩᱲᱩᱵ ᱟᱠᱟᱱ ᱜᱮᱭᱟᱭ ᱦᱳᱭᱥᱮ ᱠᱤᱱᱛᱩ ᱱᱚᱛᱮ ᱯᱷᱳᱱ ᱦᱚᱭ ᱪᱟᱞᱟᱣᱮᱫ ᱠᱟᱱ ᱜᱮᱭᱟ᱾ ᱱᱚᱣᱟ ᱫᱚ ᱢᱤᱫᱴᱮᱱ ᱵᱟᱹᱲᱤᱡ ᱞᱟᱜᱟᱣᱳᱭ ᱠᱟᱱᱟ ᱟᱵᱚ ᱥᱟᱶᱛᱮ ᱟᱫᱚ ᱩᱱᱟᱹᱜ ᱦᱚᱸ ᱟᱵᱚ ᱯᱷᱳᱱ ᱴᱷᱮᱱ ᱵᱟᱝ ᱵᱚᱱ ᱤᱭᱟᱹ ᱦᱚᱪᱣᱟᱜᱼᱟ ᱡᱟᱦᱟᱸ ᱞᱤᱧ ᱟᱹ ᱵᱚᱞᱮ ᱟᱵᱚ ᱠᱷᱚᱱ ᱢᱟᱱᱮ ᱯᱷᱳᱱ ᱤ ᱢᱟᱱ ᱥᱚᱱᱢᱟᱱ ᱠᱟᱛᱮᱜ ᱵᱚᱱ ᱫᱭᱚᱦᱚ ᱠᱟᱫᱟ᱾ ᱚᱱᱠᱟ ᱫᱚ ᱵᱟᱝ ᱞᱟᱹᱠᱛᱤ ᱠᱟᱱᱟ ᱟᱵᱚ ᱯᱷᱳᱱ ᱵᱚᱱ ᱵᱮᱱᱟᱣ ᱟᱠᱟᱫᱟ ᱱᱟ ᱠᱤ ᱯᱷᱳᱱ
ᱟᱵᱚ ᱵᱮᱱᱟᱣ ᱟᱠᱟᱫ ᱵᱚᱱᱟ ᱮᱠᱫᱚᱢ ᱜᱮ᱾
ᱦᱳᱭ ᱚᱱᱮ ᱚᱱᱟ ᱟᱭᱢᱟ ᱞᱮᱠᱟᱱ ᱦᱚᱲ ᱵᱟᱝᱠᱚ ᱵᱩᱡᱷᱟᱹᱣ ᱫᱟ ᱫᱤᱱ ᱫᱚ ᱱᱤᱭᱟᱹ ᱨᱮ ᱧᱮᱞᱚᱜ ᱠᱟᱱᱟ ᱨᱤᱪᱟᱨᱡ ᱵᱟᱭ ᱥᱮ ᱛᱚ ᱚᱱ ᱡᱟᱦᱟᱸᱮ ᱞᱮᱠᱟ ᱠᱩᱨᱩᱢᱩᱴᱩ ᱠᱟᱛᱮ ᱯᱚᱭᱥᱟ ᱡᱚᱜᱟᱲ ᱡᱚᱛᱚᱱ ᱠᱟᱛᱮ ᱫᱚᱦᱚ ᱟᱠᱟᱫᱟ ᱨᱤᱪᱟᱨᱡ ᱟᱭ ᱵᱟᱭ ᱟᱸᱡᱚᱢᱚᱜᱼᱟ ᱠᱤᱱᱛᱩ ᱚᱱᱠᱟ ᱮᱰᱤᱠᱴ ᱱᱤᱛᱚᱜ ᱵᱚᱱ ᱧᱮᱞᱮᱫ ᱠᱚᱣᱟ᱾ ᱦᱳᱭ ᱱᱟ ᱚᱱᱟᱛᱮ ᱦᱟᱸᱜ ᱫᱟᱠᱟ ᱨᱮᱸᱜᱮᱡᱮᱭᱟ ᱱᱟ ᱫᱟᱜ ᱛᱮᱛᱟᱝᱮᱭᱟ ᱚᱱᱟ ᱜᱟᱛᱮ ᱨᱮᱱᱟᱜ ᱫᱚᱨᱠᱟᱨ ᱯᱟᱲᱟᱣᱼᱟᱭᱟ ᱦᱳᱭ ᱥᱮ
ᱦᱮᱸ ᱱᱤᱛᱚᱜ ᱫᱚ ᱚᱱᱠᱟᱜ ᱜᱮ ᱧᱮᱞᱚᱜ ᱠᱟᱱᱟ ᱡᱮᱢᱚᱱ ᱥᱮᱛᱟᱜ ᱵᱮᱲᱟ ᱦᱟᱸᱜ ᱯᱟᱹᱦᱤᱞ ᱦᱚᱲ ᱠᱚᱫᱚ ᱵᱮᱨᱮᱫ ᱠᱟᱛᱮᱫ ᱛᱮᱠᱚ ᱨᱚᱯᱚᱲ ᱵᱟᱲᱟᱜ ᱛᱟᱦᱮᱸ ᱥᱮ ᱟᱛᱳ ᱦᱚᱲ ᱥᱟᱞᱟᱜ ᱪᱮᱫ ᱞᱮᱠᱟ ᱨᱚᱯᱚᱲᱲᱟᱭ ᱦᱩᱭᱩᱜᱼᱟ ᱪᱮᱫ ᱞᱮᱠᱟ ᱪᱤᱠᱟᱹᱭ ᱦᱩᱭᱩᱜᱼᱟ ᱱᱤᱛᱚᱜ ᱤᱱᱟᱹᱼᱼ ᱠᱚᱨᱮ ᱢᱟᱱᱮ ᱤᱱᱟᱹ ᱠᱷᱟᱹᱛᱤᱨ ᱢᱳᱵᱟᱭᱤᱞ ᱛᱮ ᱵᱮᱥᱼᱼ ᱛᱚ ᱠᱟ. ᱴᱤᱡ ᱵᱮᱥᱤᱨ ᱵᱷᱟᱜᱽ ᱤᱱᱴᱨᱳᱵᱷᱟᱴ ᱠᱚ ᱵᱮᱱᱟᱜ ᱠᱟᱱᱟ ᱡᱟᱦᱟᱸ ᱫᱚ ᱟᱠᱚ ᱟᱠᱚ ᱢᱩᱫᱽ ᱨᱮᱠᱚ ᱛᱟᱦᱮᱸᱱ ᱠᱟᱱᱟ ᱟᱨ ᱤᱱᱟᱹ ᱜᱮ ᱯᱚᱨᱚᱵᱚᱨᱛᱤ ᱠᱟᱞ ᱨᱮ ᱮᱴᱠᱮᱴᱚᱬᱮ ᱟᱹᱜᱩ ᱛᱟᱠᱚᱣᱟᱭ ᱦᱟᱸᱜ ᱤᱧ ᱡᱟᱧ ᱟᱹᱭᱠᱟᱹᱣ ᱮᱫᱟ
ᱦᱳᱭ ᱟᱨ ᱟᱵᱚ ᱵᱚᱱ ᱧᱮᱞᱮᱫ ᱠᱟᱱᱟ ᱥᱮ ᱵᱟᱹᱭ ᱵᱟᱹᱭᱛᱮ ᱢᱟᱱᱮ ᱯᱷᱳᱱ ᱨᱮ ᱡᱟᱦᱟᱸ ᱵᱚᱱ ᱧᱮᱞᱮᱜᱼᱟ ᱟᱵᱚ ᱠᱷᱚᱱᱟᱜ ᱵᱷᱮᱜᱟᱨ ᱡᱤᱱᱤᱥ ᱠᱚ, ᱛᱚ ᱱᱟᱦᱟᱜ ᱚᱱᱟ ᱠᱚᱨᱮᱱᱟᱜ ᱟᱵᱚ ᱪᱮᱫ ᱠᱚ ᱞᱟᱹᱭᱟ ᱮᱴᱠᱥᱚᱱᱚᱜ ᱢᱟᱱᱮ ᱮᱴᱨᱟᱠᱴᱚᱜ ᱠᱟᱱᱟ ᱵᱚᱱ ᱚᱱᱛᱮ ᱜᱤ᱾ ᱦᱮᱸᱥᱮ ᱟᱨ ᱡᱟᱹᱥᱛᱤ ᱱᱟᱦᱟᱜ ᱟᱵᱚ ᱪᱮᱫ ᱞᱤᱧ ᱞᱟᱹᱭᱟ ᱪᱮᱫ ᱵᱚᱱ ᱪᱮᱠᱟᱭᱮᱫ ᱠᱟᱱᱟ ᱪᱮᱫ ᱪᱮᱠᱟ ᱫᱚᱨᱠᱟᱨ ᱵᱚᱱ ᱦᱩᱫᱤᱥ ᱥᱮᱱᱚᱜᱼᱟ ᱚᱱᱟ ᱠᱚ ᱵᱟᱝᱵᱚᱱ ᱩᱭᱦᱟᱹᱨ ᱵᱷᱟᱵᱽᱱᱟᱭᱟ ᱚᱱᱟ ᱠᱚ ᱱᱤᱛᱚᱜ ᱡᱟᱱ ᱡᱮ ᱟᱭᱢᱟ ᱠᱤᱪᱷᱩᱩᱜᱟᱱ ᱟᱵᱚ ᱞᱟᱹᱜᱤᱫ ᱫᱚ ᱵᱟᱝᱵᱚᱱ ᱦᱩᱫᱤᱥᱟ, ᱢᱟᱱᱮ ᱫᱮᱠᱷᱟᱣ ᱡᱤᱱᱤᱥ ᱡᱟᱹᱥᱛᱤ ᱦᱩᱭᱩᱜ ᱠᱟᱱᱟ ᱦᱳᱭᱥᱮ
ᱦᱩᱸ ᱦᱩᱸ ᱦᱩᱸ